-ᱠᱮ ᱡᱚᱦᱟᱨ ᱜᱮ,
ᱦᱮᱸ ᱜᱚᱝᱠᱮ ᱡᱚᱦᱟᱨ ᱜᱮ, ᱟᱨᱚ ᱧᱟᱯᱟᱢ ᱦᱩᱭᱱᱟ᱾
ᱦᱮᱸ ᱦᱮᱸ,
ᱛᱟᱞᱮ ᱜᱚᱝᱠᱮ ᱟᱞᱟᱝ ᱡᱟᱦᱟᱸ ᱞᱟᱝ ᱨᱚᱯᱚᱲ ᱠᱟᱱ ᱛᱟᱦᱮᱼᱟ, ᱥᱮ ᱚᱱᱮ ᱟᱲᱟᱜ ᱥᱟᱠᱟᱢ ᱨᱮ ᱫᱚᱢᱮ ᱨᱟᱱ ᱠᱚ ᱮᱢᱚᱜ ᱠᱟᱱᱟ ᱦᱮᱸ ᱥᱮ, ᱟᱹᱰᱤ ᱠᱮᱢᱤᱠᱮᱞ ᱠᱚ ᱮᱢᱚᱜ ᱠᱟᱱᱟ, ᱚ ᱚᱱᱟ ᱠᱚ ᱱᱤᱭᱮ ᱛᱮ ᱦᱟᱸᱜ?
ᱦᱮᱸ
ᱛᱟᱞᱮ ᱜᱚᱝᱠᱮ ᱚᱱᱟ ᱠᱚᱢᱟ ᱦᱟᱜ, ᱵᱟᱹᱲᱤᱡ ᱢᱟ ᱵᱟᱹᱲᱤᱡ ᱡᱤᱱᱤᱥ ᱠᱟᱱᱟ, ᱵᱟᱲᱟᱭ ᱜᱮᱭᱟ ᱵᱚᱱ ᱛᱟᱣ ᱨᱮ ᱦᱚᱸ ᱵᱚᱱ ᱡᱚᱢ ᱮᱫᱟ ᱦᱮᱸ ᱥᱮ᱾
ᱦᱮᱸ ᱦᱮᱸ,
ᱪ ᱵᱟᱲᱟᱭ ᱠᱟᱛᱮᱫ ᱦᱚ ᱵᱚᱱ ᱡᱚᱢ ᱮᱫᱟ, ᱟᱫᱚ ᱪᱮᱫ ᱵᱚᱱ ᱪᱤᱠᱟᱹᱭᱟ᱾
ᱦᱮᱸ ᱛᱚ
ᱡᱚᱢᱟᱜ ᱡᱚᱢᱟᱜ ᱦᱩᱭᱩᱜ ᱜᱮᱭᱟ ᱥᱮ, ᱱᱮᱛᱟᱨ ᱚᱱᱟ ᱟᱫᱚ ᱜᱟᱱᱚᱜᱼᱟ ᱜᱚᱝᱠᱮ ᱵᱟᱝ ᱢᱟᱱᱮ, ᱱᱤᱡᱮ ᱛᱮ ᱟᱫᱚ ᱪᱟᱥ ᱦᱩᱭᱩᱜᱼᱟ ᱦᱮᱸᱥᱮ, ᱡᱮ ᱱᱚᱝᱠᱟ ᱚᱞᱯᱚ ᱯᱚᱨᱤᱢᱟᱱ ᱛᱮ ᱡᱟᱦᱟᱸ ᱮ, ᱠᱮᱢᱤᱠᱮᱞ ᱠᱚ ᱦᱚᱸ ᱡᱟᱦᱟᱸ ᱨᱟᱱ ᱠᱚ ᱮᱢ ᱮᱢ ᱠᱟᱛᱮ ᱡᱟᱦᱟᱸ, ᱦᱮᱸ ᱦᱮᱸ,
ᱱᱤᱡᱮ ᱛᱮ ᱪᱟᱥ ᱞᱮᱱ ᱠᱷᱟᱱ ᱛᱟ ᱦᱚᱞᱮ ᱢᱚᱴᱟ ᱢᱩᱴᱤ, ᱮ ᱥᱮᱨᱚᱠᱚᱢ ᱥᱟᱨ ᱢᱩᱨᱟᱹᱱ ᱠᱚ ᱵᱟᱵᱚᱱ ᱮᱢᱟᱜᱼᱟ᱾ ᱛᱟᱦᱚᱞᱮ ᱠᱷᱟᱱ ᱫᱚ ᱵᱷᱟᱜᱤ ᱟ ᱟᱨᱠᱤ, ᱦᱚᱲᱢ ᱴᱟᱜ ᱩᱱᱟᱹᱜ ᱵᱟᱭ ᱠᱷᱚᱛᱤᱭᱟ ᱚᱱᱟ ᱥᱚᱵᱡᱤ ᱠᱚ ᱡᱚᱢ ᱞᱮᱱᱠᱷᱟᱱ᱾
ᱦᱟᱸ, ᱡᱟᱦᱟᱸ ᱜᱩᱨᱤᱡ ᱯᱷᱮᱴ ᱠᱚ ᱮᱢ ᱠᱟᱛᱮᱜ, ᱡᱟᱦᱟᱸ ᱦᱩᱭ ᱦᱚᱪᱚ ᱦᱚᱜ ᱜᱟᱱᱚᱼᱟ ᱢᱚᱡ ᱜᱮᱥᱮ, ᱛᱵᱮ ᱱᱤᱡᱮ ᱫᱚ ᱠᱚᱨᱟᱣ ᱦᱩᱭᱩᱜᱼᱟ, ᱟᱫᱚ ᱜᱚᱝᱠᱮ ᱡᱟᱦᱟᱭ ᱩᱱᱠᱩ ᱦᱚᱲ ᱠᱟᱱᱟ ᱠᱚ ᱡᱟᱦᱟᱸᱭ ᱠᱚ ᱦᱟᱸᱜ ᱡᱟᱦᱟᱸᱭ, ᱟᱵᱚ ᱦᱟᱴᱟ ᱡᱟᱦᱟᱸᱭ ᱠᱚ ᱟᱠᱷᱨᱤᱧ ᱛᱟᱦᱮᱫ ᱩᱱᱠᱩ ᱢᱟᱛᱚ ᱦᱟᱸᱜ ᱜᱚᱝᱠᱮ, ᱯᱩᱭᱥᱟᱹ ᱞᱟᱹᱜᱤᱫ ᱛᱮ ᱦᱟᱸᱜ, ᱱᱚᱣᱟ ᱡᱟᱦᱟᱸᱱᱟᱜ ᱜᱮ ᱥᱟᱨ-ᱢᱟᱨ ᱨᱮ ᱦᱟᱸᱜ ᱮᱢ ᱦᱩᱭᱩᱜ ᱛᱟᱠᱚᱚᱣᱟ ᱥᱮ᱾
ᱦᱮᱸ ᱦᱮᱸ ᱩᱱᱠᱩ ᱫᱚᱢ ᱟ ᱯᱩᱭᱥᱟᱹ ᱞᱟᱹᱜᱤᱛ ᱛᱮ ᱥᱟᱨᱮᱢ ᱟ ᱦᱮᱸ ᱩᱱᱤᱭᱟᱜ ᱢᱚᱴᱟᱢᱩᱴᱤ ᱵᱷᱟᱜᱤ ᱞᱮᱠᱟ ᱡᱚ ᱞᱮᱱᱠᱷᱟᱱ ᱩᱱᱤᱭᱟᱜ ᱵᱷᱟᱜᱤ ᱯᱩᱭᱥᱟᱹ ᱚᱱᱟᱛᱮ ᱩᱱᱤ ᱡᱟᱦᱟᱸ ᱞᱮᱠᱟᱱ ᱥᱟᱨ ᱮᱢᱟᱜ ᱨᱮᱦᱚᱸ ᱛᱟᱣ ᱩᱱᱤᱭᱟᱜ ᱫᱚ᱾ ᱮᱢ ᱛᱮᱜᱮ ᱦᱳᱭᱳᱜ ᱛᱟᱭᱟ ᱟᱹᱨᱠᱤ ᱾
ᱟᱨ ᱮᱢᱟᱜ ᱜᱮᱭᱟ ᱵᱚᱱ ᱟᱵᱚ᱾
ᱛᱟᱦᱚᱸᱞᱮ ᱜᱚᱝᱠᱮ ᱚᱱᱛᱮ ᱥᱚᱵᱽᱡᱤ ᱟᱱᱟᱡᱽ ᱠᱚ ᱠᱚ ᱪᱟᱥ ᱵᱟᱲᱟᱭ ᱜᱮᱭᱟ?
ᱜᱚᱝᱠᱮ ᱨᱚᱦᱚᱭ ᱫᱚ ᱨᱚᱦᱚᱭ ᱵᱟᱲᱟᱜ ᱜᱮ ᱟᱫᱚ ᱮ, ᱱᱚᱜ-ᱚᱭ ᱡᱟᱦᱟᱸ ᱯᱤᱯᱷᱳ ᱯᱤᱯᱷᱳ ᱯᱤᱯᱷᱳ ᱫᱟᱨᱮ ᱠᱚ ᱢᱮᱱᱟᱜ-ᱟ ᱦᱮᱸᱥᱮ ᱛᱟᱯᱚᱨ ᱦᱚᱛᱚᱫ᱾ ᱠᱚᱚᱱᱰᱷᱟ ᱠᱚ ᱯᱩᱨᱟᱹᱭ ᱠᱚ ᱦᱟᱸᱜ ᱚᱱᱟ ᱫᱚ ᱜᱚᱝᱠᱮ ᱦᱟᱸᱜ ᱢᱤᱫ ᱫᱷᱟᱣ ᱦᱟᱸᱜ ᱮᱨ ᱞᱮᱠᱷᱟᱱ ᱜᱮᱛᱚ ᱦᱟᱸᱜ ᱚᱲᱟᱜ ᱠᱚᱨᱮᱜ ᱜᱮ ᱦᱩᱭᱩᱜ-ᱟ ᱥᱮ᱾
ᱦᱮᱸ ᱦᱮᱸ ᱚᱱᱟ᱾ ᱠᱚᱫᱚ ᱥᱟᱨ-ᱢᱟᱨ ᱠᱚᱫᱚ ᱵᱟᱝ
ᱥᱟᱨ ᱱᱚᱣᱟ ᱫᱚ ᱵᱟᱹᱱᱩᱜ-ᱟ ᱦᱳᱭ ᱩᱱᱠᱩ ᱫᱚᱧ, ᱟᱹᱞᱤᱧ ᱫᱚ ᱱᱚᱣᱟ ᱠᱚᱜᱮ ᱦᱟᱸᱜ ᱞᱮ ᱴᱷᱤᱠ ᱞᱤᱧ ᱢᱚᱱᱮ ᱜᱮᱭᱟ ᱦᱟᱸᱜ ᱟᱨ ᱠᱤ ᱫᱟᱨᱮ ᱡᱚᱜ ᱠᱟᱱᱟ ᱚᱱᱟ ᱢᱟ ᱥᱮ ᱜᱚᱝᱠᱮ ᱚᱲᱟᱜ ᱨᱮ ᱜᱮ ᱦᱩᱭᱩᱜ ᱜᱮᱭᱟ ᱥᱮ᱾
ᱦᱮᱸ ᱾
ᱟᱨ ᱜᱚᱝᱠᱮ ᱡᱟᱦᱟᱸ ᱚᱱᱮ ᱤᱭᱟᱹ ᱵᱮᱤᱱ ᱡᱚᱢ ᱵᱟᱲᱟ ᱤᱭᱟᱹ ᱵᱮᱤᱱ ᱡᱚᱢ ᱵᱟᱲᱟᱭ ᱜᱮᱭᱟ ᱥᱮ ᱜᱚᱝᱠᱮ᱾
ᱦᱮᱸ ᱞᱟᱹᱭ ᱵᱤᱱ᱾
ᱛᱟᱞᱮ ᱠᱚ ᱡᱮᱢᱚᱱ ᱛᱟᱞᱮ᱾
ᱦᱮᱸ ᱦᱮᱸ ᱵᱟᱲᱟᱭᱟᱞᱤᱧ ᱵᱟᱲᱟᱭ ᱫᱚ᱾
ᱡᱟᱦᱟᱸ ᱮ ᱡᱟᱦᱟᱸ ᱥᱤᱡᱤᱱ ᱛᱮ ᱯᱟᱨᱚᱢ ᱱᱟ ᱥᱮ ᱡᱚᱠᱷᱚᱱ ᱵᱮᱨᱮᱞ ᱜᱮ ᱛᱟᱦᱮᱸᱱᱟ ᱵᱮᱨᱮᱞ ᱛᱮᱢᱚᱱ ᱦᱟᱨᱟᱜ ᱟᱥᱮ ᱚᱱᱠᱟ᱾
ᱦᱮᱸ ᱦᱮᱸ ᱛᱚᱠᱷᱚᱱ ᱛᱟᱞᱮ ᱠᱚ ᱠᱚ ᱡᱚᱢᱟ ᱛᱚ ᱛᱟᱞᱮ ᱢᱟᱜ ᱠᱟᱛᱮᱜ᱾
ᱦᱳᱭ ᱡᱚᱢ ᱵᱟᱲᱟ ᱠᱟᱜ ᱜᱮᱭᱟ ᱵᱤᱱ ᱥᱮ ᱵᱟᱝ?
ᱦᱮᱸ ᱦᱮᱸ ᱱᱤᱛ ᱡᱚᱢ ᱵᱟᱲᱟ ᱠᱟᱜ-ᱟ ᱞᱤᱧ ᱜᱚᱝᱠᱮ ᱟᱨ ᱛᱟᱦᱚᱸᱞᱮ ᱾ ᱚᱱᱟ ᱵᱤᱞᱤ ᱞᱮᱱᱠᱷᱟᱱ ᱢᱟ ᱚᱱᱟ᱾ ᱛᱮ ᱠᱚ ᱯᱤᱴᱷᱟᱹᱭ ᱜᱮᱭᱟ ᱠᱚ ᱥᱩᱱᱩᱢ ᱯᱤᱴᱷᱟᱹ ᱠᱚ ᱛᱟᱯᱚᱨ ᱟᱭᱢᱟ ᱟᱭᱢᱟ ᱯᱤᱴᱷᱟᱹ ᱠᱚ ᱢᱮᱱᱟᱜ-ᱟ᱾
ᱛᱟᱦᱚᱸᱞᱮ ᱜᱚᱝᱠᱮ ᱟᱯᱮ ᱟᱯᱮ ᱫᱚ ᱪᱮᱫ ᱪᱮᱫ ᱯᱤᱴᱷᱳᱣᱟᱹ ᱵᱮᱱᱟᱣ ᱦᱩᱭᱩᱜ-ᱟ ᱜᱚᱝᱠᱮ ᱚᱱᱟᱛᱮ ᱦᱟᱸᱜ ᱡᱟᱦᱟᱸ ᱛᱟᱞᱮ ᱵᱤᱱ ᱞᱟᱹᱭᱟᱜ ᱠᱟᱱᱟ ᱵᱤᱞᱟᱹᱭ ᱟᱛᱮᱜ᱾
ᱟᱞᱮ ᱜᱚᱝᱠᱮ ᱮᱢᱱᱤ ᱥᱩᱱᱩᱢ ᱯᱤᱴᱷᱟᱹᱭ ᱜᱮᱭᱟᱞᱮ ᱛᱟᱨᱯᱚᱨ ᱰᱩᱵᱩᱜ ᱜᱮᱭᱟᱞᱮ, ᱟᱨ ᱦᱳᱭᱳᱜ ᱠᱟᱱᱟ ᱢᱟᱱᱮ ᱯᱚᱠᱩᱲᱤ ᱞᱮᱠᱟ ᱠᱚ ᱵᱮᱱᱟᱣ ᱜᱮᱫᱚ ᱚᱱᱠᱟᱞᱮ ᱯᱤᱴᱷᱟᱹᱭ ᱜᱮᱭᱟ᱾ ᱤᱱᱟᱹ ᱠᱚᱜᱮᱞᱮ ᱯᱤᱴᱷᱟᱹᱭ ᱜᱮᱭᱟ ᱜᱚᱝᱠᱮ, ᱛᱟᱦᱚᱸᱞᱮ ᱚᱱᱠᱟ ᱟᱯᱮ ᱫᱚ ᱪᱮᱫᱠᱟ ᱯᱤᱴᱷᱟᱹᱭ ᱜᱮᱭᱟ?
ᱱᱚᱝᱠᱟ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱚᱱᱠᱟ ᱜᱮ ᱰᱩᱸᱵᱳᱜ ᱟᱞᱮ ᱯᱤᱴᱷᱟᱹᱭᱟᱞᱮ ᱪᱷᱟᱠᱟᱣᱟᱞᱮ ᱦᱮᱸ ᱥᱮ ᱥᱩᱱᱩᱢ ᱛᱮ ᱡᱟᱦᱟᱸ ᱯᱩᱠᱲᱤ ᱵᱤᱱ ᱞᱟᱹᱭ ᱠᱮᱫᱟ᱾ ᱦᱮᱸ᱾
ᱛᱟᱦᱚᱸᱞᱮ ᱜᱚᱝᱠᱮ ᱟᱯᱮ ᱫᱚ, ᱪᱮᱫ ᱠᱚᱯᱮ ᱢᱮᱥᱟᱜ-ᱟ ᱚᱱᱟ ᱯᱤᱴᱷᱟᱹ ᱨᱮᱫᱚ?
ᱟᱫᱚ ᱜᱚᱝᱠᱮ ᱮ ᱡᱟᱦᱟᱸ ᱫᱚ ᱱᱟᱜ ᱦᱚᱞᱝ ᱛᱮ ᱦᱟᱸᱜ ᱞᱮ ᱯᱤᱴᱷᱟᱹᱭ ᱜᱮᱭᱟ ᱛᱚ ᱦᱟᱸᱜ᱾
ᱦᱮᱸ,
ᱦᱚᱞᱚᱝ ᱛᱮ ᱦᱟᱸᱜ ᱟᱨ ᱠᱟᱹᱴᱤᱡ ᱮ ᱜᱩᱲ ᱜᱩᱲ ᱞᱟᱜᱟᱣ ᱦᱩᱭᱩᱜ ᱜᱮᱭᱟ ᱥᱮ
ᱦᱮᱸ ᱦᱮᱸ
ᱦᱳᱭ ᱚᱱᱟ ᱡᱟᱦᱟᱸ ᱠᱟᱹᱴᱤᱡ ᱦᱟᱞᱠᱟ ᱦᱮᱲᱮᱢ ᱞᱟᱹᱜᱤᱫ ᱛᱮ ᱜᱩᱲ ᱥᱩᱫᱷᱩ ᱴᱮᱥᱴ ᱟᱹᱜᱩ ᱞᱟᱹᱜᱤᱫ ᱛᱮ᱾
ᱮᱸ ᱦᱮᱸ᱾
ᱦᱮᱸ ᱜᱩᱲ ᱞᱟᱜᱟᱣ ᱦᱩᱭᱩᱜ ᱜᱮᱭᱟ, ᱚᱱᱟ ᱠᱚᱜᱮ ᱟᱨ ᱚᱱᱟ ᱡᱟᱦᱟᱸ ᱯᱟᱱ ᱢᱩᱦᱚᱨᱤ ᱠᱚ ᱞᱟᱹᱭᱟᱜ ᱠᱟᱱᱟ ᱚᱱᱟ ᱫᱚ ᱠᱟᱹᱴᱤᱡ ᱦᱟᱞᱠᱟ ᱢᱟᱱᱮ ᱵᱷᱟᱜᱤ ᱵᱩᱡᱷᱟᱹᱜ-ᱟ ᱟᱹᱨᱠᱤ ᱜᱚᱝᱠᱮ?
ᱚᱱᱟ ᱞᱟᱹᱜᱤᱫ ᱛᱮ ᱦᱚᱲ
ᱟᱪᱪᱷᱟ ᱟᱪᱪᱷᱟ ᱛᱟᱦᱚᱞᱮ ᱟᱹᱰᱤ ᱵᱮᱥ ᱜᱮ ᱵᱩᱡᱷᱟᱹᱜᱼᱟ ᱛᱟᱦᱚᱞᱮ ᱵᱟᱝ?
ᱦᱳᱭ ᱦᱳᱭ ᱜᱚᱝᱠᱮ ᱢᱩᱱᱜᱟᱹ ᱟᱲᱟᱜ ᱠᱚᱫᱚᱯᱮ ᱡᱚᱢ ᱵᱟᱲᱟᱭ ᱜᱮᱭᱟ ᱥᱮ
ᱦᱮᱸ ᱜᱚᱝᱠᱮ ᱡᱚᱢ ᱵᱟᱲᱟᱭ ᱜᱮᱭᱟᱞᱮ ᱢᱩᱱᱜᱟᱹ ᱟᱲᱟᱜ ᱠᱚᱫᱚ ᱟᱹᱰᱤ ᱥᱤᱵᱤᱞ ᱜᱮ ᱵᱩᱡᱷᱟᱹᱜᱼᱟ᱾
ᱦᱚ ᱟᱰᱤ ᱵᱮᱥ ᱜᱮ
ᱜᱚᱝᱠᱮ ᱚᱱᱛᱮ ᱟᱹᱰᱤ ᱵᱮᱠᱜᱽᱨᱟᱣᱱᱴ ᱴᱟᱜ ᱟᱸᱡᱚᱢᱚᱜ ᱠᱟᱱ ᱛᱟᱵᱤᱱᱟ
ᱟᱪᱪᱷᱟ ᱟᱪᱪᱷᱟ ᱱᱤᱛᱚᱜ ᱜᱚᱝᱠᱮ ᱴᱷᱤᱠ ᱜᱮ ᱱᱤᱛᱚᱜ ᱜᱚᱝᱠᱮ ᱟᱸᱡᱚᱢ ᱫᱟᱵᱮᱱ-
ᱦᱮᱸ ᱱᱤᱛᱚᱜ ᱫᱚ ᱴᱷᱤᱠ ᱜᱮᱭᱟ᱾
ᱛᱟᱦᱚᱞᱮ ᱚᱱᱛᱮ ᱚᱱᱛᱮ ᱫᱟᱜ ᱡᱟᱹᱲᱤ ᱠᱚ ᱦᱤᱡᱩᱜ ᱠᱟᱱᱟ ᱥᱮ ᱪᱮᱫ ᱟᱯᱮ ᱥᱮᱫ
ᱱᱚᱜᱭ ᱜᱚᱝᱠᱮ ᱫᱚ ᱫᱚᱦᱚᱭᱟ ᱠᱷᱟᱱ
ᱦᱮᱸ ᱟᱪᱪᱷᱟ ᱟᱪᱪᱷᱟ
ᱯᱟᱞᱮ ᱛᱮ ᱦᱤᱡᱩᱜᱼᱟ ᱵᱟᱝ ᱞᱟᱹᱭ
ᱦᱮᱸ ᱦᱮᱸ ᱟᱫᱚ ᱥᱮ ᱨᱚᱠᱚᱢ ᱡᱤᱱᱤᱥ ᱫᱚ ᱵᱟᱞᱮ ᱦᱩᱭᱩᱜ ᱠᱟᱱᱟ᱾ ᱟᱫᱚ ᱦᱮᱡ ᱫᱟᱲᱮᱭᱟᱜᱼᱟ ᱵᱟᱝ ᱦᱚᱸ ᱵᱟᱝ
ᱦᱳᱭ ᱫᱟᱜ ᱞᱮᱠᱷᱟᱱ ᱫᱚ ᱜᱚᱢᱠᱮ ᱵᱷᱟᱜᱮᱜ ᱜᱮᱭᱟ ᱦᱟᱸᱜ ᱟᱨ ᱦᱟᱸᱜ ᱴᱷᱤᱠ ᱢᱚᱛᱚ ᱦᱟᱸᱜ ᱵᱟᱭ ᱫᱟᱜ ᱛᱟᱦᱟᱜ ᱟᱨ ᱡᱟᱦᱟᱸ ᱚᱱᱟ ᱦᱩᱲᱳ ᱠᱚ ᱦᱟᱸᱜ ᱫᱟᱜ ᱵᱟᱭ ᱧᱟᱢ ᱠᱟᱜ ᱦᱟᱸᱜ
ᱦᱮᱸ ᱚᱱᱮ ᱪᱟᱹᱥᱵᱟᱥ ᱛᱚ ᱵᱷᱟᱜᱤᱜᱼᱟ ᱫᱟᱜ ᱞᱮᱠᱷᱟᱱ
ᱦᱳᱭ ᱦᱳᱭ ᱦᱳᱭ ᱛᱟᱦᱚᱞᱮ ᱜᱚᱝᱠᱮ ᱚᱱᱟ ᱡᱟᱦᱟᱸ ᱢᱟᱛᱠᱚᱢ ᱵᱚᱱ ᱞᱟᱹᱭᱟᱜ ᱠᱟᱱᱟ ᱥᱮ ᱜᱚᱝᱠᱮ-
ᱦᱮᱸ ᱦᱮᱸ
ᱢᱟᱛᱠᱚᱢ ᱛᱮ ᱫᱚ ᱜᱚᱝᱠᱮ ᱟᱯᱮ ᱢᱟᱱᱮ ᱢᱟᱛᱠᱚᱢ ᱯᱚᱨ ᱦᱚᱸ ᱦᱟᱜ ᱢᱟᱛᱠᱚᱢ ᱫᱚ ᱜᱮᱭᱟ ᱦᱮᱸᱥᱮ
ᱥᱟᱛᱨᱚ ᱚᱝᱠᱮ ᱞᱟᱹᱭᱵᱤᱱ
ᱦᱮ, ᱸ ᱵᱟᱝ ᱚᱱᱟ ᱢᱟᱯᱚᱱ ᱡᱚᱯᱚᱡ ᱡᱟᱦᱟᱸ ᱠᱚᱜᱮ ᱡᱚ ᱩᱰᱩᱠᱚᱜ ᱜᱮᱭᱟ ᱥᱮ-
ᱦᱮᱸ
ᱚᱱᱟ ᱜᱚᱝᱠᱮ ᱚᱱᱟ ᱡᱚ ᱫᱚ ᱯᱮ ᱡᱚᱢ ᱜᱮᱭᱟ ᱥᱮ ᱵᱟᱝ
ᱦᱮᱸ, ᱜᱚᱝᱠᱮ ᱡᱚᱢ ᱜᱮᱭᱟᱞᱮ ᱡᱚᱢ ᱫᱚ. ᱟᱫᱚ ᱟᱞ ᱥᱮᱫ ᱢᱟ ᱩᱱᱟᱹᱜ ᱵᱟᱛᱠᱚᱢ ᱫᱟᱨᱮ ᱠᱚ ᱵᱟᱹᱪᱩᱜᱼᱟ᱾ ᱛᱚ ᱚᱱᱟ ᱠᱷᱟᱹᱛᱤᱨ ᱛᱮ ᱟᱞᱮ ᱫᱚ ᱩᱱᱟᱹᱜᱴᱟᱜ ᱫᱚ ᱵᱟᱞᱮ ᱡᱚᱢ ᱜᱮᱭᱟ ᱟᱨ ᱠᱤ
ᱚ ᱟᱪᱪᱷᱟ ᱟᱪᱪᱷᱟ ᱜᱚᱝᱠᱮ ᱚᱱᱟ ᱚᱱᱟ
ᱦᱮᱸ ᱞᱟᱹᱭᱵᱮᱱ
ᱚᱱᱟ ᱡᱚ ᱟᱹᱰᱤ ᱪᱮᱦᱮᱨᱟ ᱵᱩᱡᱷᱟᱹᱜᱼᱟ ᱜᱚᱝᱠᱮ ᱡᱟᱸᱦᱟ ᱩᱛᱩ ᱠᱟᱛᱮᱫ ᱡᱚᱢ ᱞᱮᱠᱷᱟᱱ
ᱟᱪᱪᱷᱟ ᱟᱪᱪᱷᱟ ᱛᱚᱵᱮ ᱵᱟᱹᱞᱤᱧ ᱡᱚᱢ ᱵᱟᱲᱟ ᱟᱠᱟᱜᱼᱟ ᱦᱟᱸᱜ
ᱟᱪᱪᱷᱟ ᱟᱪᱪᱷᱟ ᱮᱠᱫᱚᱢ ᱜᱚᱝᱠᱮ ᱦᱟᱸᱭ ᱢᱟᱱᱮ ᱟᱞᱮ ᱢᱟᱢᱟᱭᱚ ᱛᱟᱞᱮ ᱢᱮᱟᱱᱟᱭ ᱛᱟᱞᱮᱭᱟᱭ
ᱦᱮᱸ
ᱢᱟᱱᱮ ᱯᱟᱦᱤᱞ ᱟᱫᱚ ᱠᱚ ᱩᱛᱩ ᱟᱹᱜᱩᱣ ᱠᱟᱜ-ᱟ ᱛᱚ, ᱟᱫᱚ ᱩᱱᱠᱩ ᱩᱱᱤᱭᱟᱜ ᱩᱱᱤ ᱜᱮ ᱩᱛᱩ ᱞᱮ-ᱟ ᱜᱟᱝᱠᱮ ᱟᱫᱚ ᱩᱱ ᱥᱚᱢᱚᱭ ᱜᱮ ᱡᱚᱢ ᱦᱩᱭ ᱞᱮᱱᱟ᱾
ᱟᱪᱪᱷᱟ ᱟᱪᱪᱷᱟ ᱛᱟᱦᱚᱞᱮ ᱚᱠᱟ ᱞᱮᱠᱟ ᱵᱤᱱ ᱵᱩᱡᱷᱣ ᱠᱮᱫᱼᱟ?
ᱟᱹᱰᱤ ᱟᱹᱰᱤ ᱢᱚᱸᱡᱽ ᱜᱚᱢᱠᱮ᱾ ᱟᱹᱰᱤ ᱪᱮᱦᱨᱟ ᱵᱩᱡᱷᱟᱹᱜ-ᱟ᱾ ᱦᱳᱭ ᱜᱚᱢᱠᱮ ᱢᱟᱱᱮ ᱟᱹᱰᱤ ᱪᱮᱦᱨᱟ ᱟᱹᱰᱤ ᱪᱮᱨᱦᱟ᱾
ᱟᱪᱪᱷᱟ ᱟᱪᱪᱷᱟ ᱟᱹᱰᱤ ᱱᱟᱯᱟᱭ ᱜᱮ ᱛᱟᱦᱚᱞᱮ᱾
ᱦᱳᱭ᱾ ᱛᱟᱦᱚᱞᱮ ᱜᱚᱝᱠᱮ ᱚᱱᱟ ᱡᱟᱦᱟᱸ ᱵᱤᱨ ᱨᱮ ᱡᱟᱦᱟᱸ ᱦᱩᱭᱩᱜ ᱜᱮᱭᱟ ᱮᱸ ᱥᱚ ᱠᱚ ᱦᱮᱸ ᱥᱮ᱾ ᱠᱟᱡᱩ ᱵᱟᱫᱟᱢ ᱠᱟᱡᱩ ᱵᱟᱫᱟᱢ ᱠᱚ᱾ ᱛᱟᱯᱚᱨᱮ ᱠᱷᱟᱱ ᱟᱨ ᱛᱮᱨᱮᱞ ᱠᱚ᱾ ᱡᱚᱢ ᱠᱟᱜ ᱜᱮᱭᱟᱵᱤᱱ ᱥᱮ ᱵᱟᱝ?
ᱦᱮᱸ ᱦᱮᱸ ᱜᱚᱝᱠᱮ ᱡᱚᱢ ᱵᱟᱲᱟ ᱠᱟᱜ ᱜᱮᱭᱟᱞᱤᱧ᱾ ᱟᱸ ᱟᱞᱮ ᱱᱚᱣᱟ ᱠᱷᱮᱛ ᱨᱮᱜᱮ ᱵᱤᱨ ᱢᱮᱱᱟᱜ ᱟ ᱛᱚ ᱟᱫᱚ ᱚᱸᱰᱮ ᱡᱚᱠᱷᱚᱱ ᱡᱚᱜᱼᱟ ᱥᱚᱥᱚ ᱜᱚᱫ ᱛᱚᱠᱷᱚᱱ ᱪᱟᱞᱟᱜ ᱜᱮᱭᱟᱞᱮ ᱥᱚᱥᱚ ᱠᱟᱫᱚ ᱜᱚᱫᱽ᱾ ᱛᱟᱨᱯᱚᱨ ᱟᱹᱰᱤ ᱢᱚᱡᱽ ᱜᱮ ᱵᱤᱞᱤ ᱠᱚᱜᱼᱟ ᱟᱨᱟᱜ ᱜᱮ, ᱵᱤᱞᱤ ᱠᱚᱜᱼᱟ᱾ ᱜᱟᱫᱟᱨ ᱠᱚ-ᱟ ᱥᱟᱥᱟᱝ ᱜᱮᱭᱟ ᱟᱹᱰᱤᱜᱮ ᱥᱤᱵᱤᱞᱟ ᱡᱚᱢ ᱵᱟᱲᱟ ᱠᱟᱜ ᱜᱮᱭᱟᱞᱤᱧ᱾
ᱢᱟᱱᱮ ᱟᱵᱚ ᱟᱵᱚ ᱱᱚᱣᱟ ᱡᱟᱦᱟᱸ ᱮᱜ ᱜᱨᱟᱢ ᱢᱟᱱᱮ ᱟᱵᱚ ᱡᱟᱦᱟᱸ ᱟᱹᱛᱩ ᱠᱚᱨᱮ ᱵᱚᱱ ᱛᱟᱦᱮᱱ ᱜᱮᱭᱟ ᱥᱮ᱾ ᱢᱟᱱᱮ ᱟᱹᱰᱤ ᱠᱤᱪᱷᱩ ᱟᱲᱟᱜ ᱥᱟᱠ ᱠᱷᱟᱱ ᱜᱮ ᱢᱮᱱᱟᱜᱼᱟ ᱦᱮᱸ ᱥᱮ᱾ ᱡᱟᱦᱟᱸ ᱟ ᱠᱤᱨᱤᱧ ᱠᱟᱛᱮᱜ ᱵᱟᱝ ᱡᱚᱢ ᱨᱮᱦᱚᱸ ᱱᱚᱣᱟ ᱠᱚᱦᱚᱸ ᱠᱟᱴᱤᱡ ᱮᱸ ᱡᱚᱜᱟᱲ ᱵᱟᱲᱟ ᱠᱟᱛᱮ ᱡᱚᱢ ᱨᱮᱦᱚᱸ ᱜᱚᱝᱠᱮ ᱟᱹᱰᱤ ᱮᱸ ᱵᱷᱟᱜᱤ ᱛᱟᱦᱮᱸ ᱜᱟᱱᱚᱜ ᱜᱮᱭᱟ ᱦᱮᱸᱥᱮ᱾
ᱦᱮᱸ ᱦᱮᱸ᱾
ᱡᱟᱦᱟᱸ ᱟ ᱚᱱᱟ ᱥᱟᱨ ᱠᱷᱳᱞ ᱠᱚ ᱡᱟᱦᱟᱸ ᱠᱚ ᱮᱢᱟᱜ ᱠᱟᱱᱟ ᱚᱱᱟ ᱠᱷᱚᱡ ᱫᱚ ᱜᱚᱢᱠᱮ ᱱᱚᱣᱟ ᱠᱚ ᱡᱚᱢ ᱠᱟᱛᱮᱫ ᱨᱮᱦᱚᱸ ᱟᱹᱰᱤ ᱵᱮᱥ ᱛᱟᱦᱮᱸ ᱜᱟᱱᱚᱜᱼᱟ, ᱦᱮᱸ ᱥᱮ?
ᱦᱮᱸ ᱦᱮᱸ᱾ ᱟᱹᱰᱤ ᱱᱟᱯᱟᱭ ᱜᱮ ᱚᱱᱟ ᱠᱚᱦᱚᱸ ᱟᱹᱰᱤ ᱵᱷᱟᱜᱮ ᱵᱩᱡᱷᱟᱹᱜᱼᱟ᱾ ᱟᱨ ᱚᱱᱟ ᱡᱟᱦᱟᱸ ᱫᱟᱨᱮ ᱨᱮᱱᱟᱜ ᱡᱤᱱᱤᱥ ᱠᱚ ᱚᱱᱟ ᱠᱚ ᱡᱚᱢ ᱞᱮᱱᱠᱷᱟᱱ ᱫᱚ ᱦᱚᱲᱢᱚᱴᱟᱜ ᱦᱚᱸ ᱩᱱᱟᱹᱜ ᱵᱟᱝ ᱵᱟᱹᱲᱤᱡᱚᱜᱼᱟ᱾
ᱠᱚᱨᱮᱜ ᱵᱟᱹᱫᱽ ᱠᱷᱮᱛ ᱠᱚᱨᱮᱜ ᱦᱚᱸ ᱟᱹᱰᱤ ᱠᱤᱪᱷᱩ ᱟᱲᱟᱜ ᱜᱮ ᱢᱮᱱᱟᱜᱼᱟ ᱜᱚᱢᱠᱮ ᱦᱮᱸᱥᱮ᱾ ᱵᱷᱟᱜᱮ ᱵᱷᱟᱜᱮ ᱛᱟᱦᱮᱸ ᱞᱟᱹᱜᱤᱫ ᱪᱮᱥᱴᱟ ᱞᱮᱱᱠᱷᱟᱱ ᱫᱚ ᱜᱚᱢᱠᱮ ᱚᱱᱟ ᱠᱚᱦᱚᱸ ᱠᱟᱹᱴᱤᱡ ᱯᱟᱱᱛᱤ ᱠᱟᱛᱮᱜ ᱡᱚᱢ ᱞᱮᱠᱷᱟᱱ ᱫᱚ ᱴᱷᱤᱠᱚᱜᱼᱟ ᱠᱤᱱᱛᱩ ᱟᱵᱚ ᱦᱤᱛᱚᱜ ᱫᱚ ᱜᱚᱝᱠᱮ ᱪᱮᱫ ᱚᱱᱟ ᱠᱚ ᱡᱤᱱᱤᱥ ᱫᱚ ᱵᱟᱵᱚᱱ ᱠᱚᱨᱟᱣᱫᱟ᱾ ᱪᱟᱞᱟᱜ ᱠᱟᱱᱟᱵᱚᱱ᱾ ᱜᱮ ᱟᱨ ᱮᱸ ᱦᱟᱴ ᱵᱚᱱ ᱪᱟᱞᱟᱜ ᱠᱟᱱᱟ, ᱠᱤᱨᱤᱧ ᱟᱹᱜᱩᱭᱮᱫᱟᱵᱚᱱ ᱜᱚᱢᱠᱮ ᱡᱚᱢ ᱫᱟᱵᱚᱱ, ᱦᱮᱸ ᱥᱮ?
ᱦᱮᱸ᱾ ᱡᱟᱦᱟᱸ ᱜᱚᱢᱠᱮ ᱯᱨᱟᱠᱨᱤᱛᱤᱠ ᱡᱤᱱᱤᱥ ᱡᱟᱦᱟᱸ ᱟᱡᱛᱮᱜᱮ ᱡᱚᱜᱼᱟ᱾ ᱡᱟᱦᱟᱸ ᱟᱡᱛᱮᱜᱮ ᱦᱩᱭᱩᱜᱼᱟ ᱚᱱᱟ ᱠᱚ ᱡᱚᱢ ᱞᱮᱱᱠᱷᱟᱱ ᱜᱮ ᱡᱚᱢ ᱞᱮᱱ ᱠᱷᱟᱱ ᱫᱚ ᱟᱹᱰᱤ ᱜᱮ ᱱᱟᱯᱟᱭ ᱚᱱᱟ ᱠᱚᱫᱚ᱾
ᱟᱹᱰᱤᱜᱮ ᱱᱟᱯᱟᱭ ᱦᱳᱭ ᱦᱳᱭ᱾
ᱚᱱᱟ ᱠᱚᱫᱚ ᱠᱳᱱᱳ ᱵᱷᱮᱜᱟᱨ ᱵᱟᱝ ᱛᱟᱦᱮᱱᱟ ᱛᱟᱨᱯᱚᱨ ᱥᱟᱨ ᱯᱷᱩᱞ ᱠᱚᱦᱚᱸ ᱮᱢ ᱵᱟᱝ ᱛᱟᱦᱮᱱᱟ᱾
ᱟᱡ ᱡᱟᱦᱟᱸ ᱟᱡᱛᱮ ᱦᱚᱭ ᱦᱟᱨᱟ ᱡᱤᱱᱤᱥ ᱠᱟᱱᱟ ᱦᱮᱸ ᱥᱮ᱾ ᱚᱱᱟ ᱨᱮ ᱡᱚ ᱵᱟᱦᱟ ᱡᱤᱱᱤᱥ ᱠᱚ
ᱚᱱᱟ ᱠᱚ ᱡᱚᱢ ᱨᱮ
ᱟᱫᱚ ᱱᱮᱛᱟᱨ ᱜᱚᱝᱠᱮ ᱚᱱᱟ ᱠᱚᱫᱚ ᱟᱹᱰᱤ ᱟᱹᱰᱤ ᱦᱚᱲ ᱜᱮᱵᱚᱱ ᱵᱟᱹᱜᱤᱭᱟ ᱠᱟᱫᱟ ᱦᱮᱸᱥᱮ᱾ ᱱᱤᱛ ᱫᱚ ᱦᱟᱸᱜ ᱵᱟᱡᱟᱜ ᱦᱚᱸᱵᱚᱱ ᱪᱟᱞᱟᱜ ᱚᱱᱟ ᱟᱸᱰᱮ ᱵᱚᱱ ᱧᱟᱢᱫᱟ ᱯᱚᱭᱥᱟ ᱠᱷᱟᱱ ᱜᱮ, ᱦᱮᱸᱥᱮ?
ᱦᱮᱸ ᱦᱮᱸ᱾
ᱯᱚᱭᱥᱟ ᱵᱚᱱ ᱮᱢ ᱮᱫᱟ, ᱵᱷᱟᱜᱤ ᱵᱷᱟᱜᱤ ᱡᱤᱱᱤᱥ ᱵᱚᱱ ᱟᱹᱜᱩᱭᱟ ᱡᱚᱢᱫᱚᱵᱚᱱ, ᱠᱤᱱᱛᱩ ᱚᱱᱟ ᱫᱚ ᱜᱚᱝᱠᱮ ᱧᱮᱞ ᱧᱮᱞᱚᱜ ᱚᱱᱟ ᱵᱷᱟᱜᱤ ᱡᱤᱱᱤᱥ ᱠᱤᱱᱛᱩ ᱵᱟᱵᱚᱱ ᱤᱭᱟᱹᱭᱫᱟ ᱡᱮ ᱵᱷᱤᱛᱤᱨ ᱨᱮ ᱪᱮᱫ ᱡᱤᱱᱤᱥ ᱠᱚ ᱢᱮᱱᱟᱜᱼᱟ ᱵᱟᱹᱱᱩᱜᱼᱟ, ᱦᱮᱸ ᱥᱮ?
ᱦᱮᱸ ᱦᱮᱸ᱾ ᱟᱫᱚ ᱚᱱᱟ ᱫᱚ ᱧᱮᱞᱜ ᱱᱚᱱᱟ ᱵᱟᱭᱨᱮ ᱠᱷᱚᱱᱜᱮ ᱟᱹᱰᱤ ᱢᱚᱡᱽ ᱜᱮ ᱧᱮᱞᱚᱜ-ᱟ᱾ ᱢᱮᱱᱠᱷᱟᱱ ᱚᱱᱟ ᱡᱚᱢ ᱞᱮᱱᱠᱷᱟᱱ ᱠᱷᱟᱱ ᱫᱚ ᱟᱹᱰᱤ ᱜᱮ ᱢᱟᱱᱮ ᱵᱟᱹᱲᱤᱡ ᱟᱨᱠᱤ ᱦᱚᱲᱢᱚ ᱯᱚᱠᱠᱷᱮ ᱦᱮᱸ ᱦᱮᱸ᱾
ᱜᱚᱝᱠᱮ ᱟᱵᱚ ᱟᱵᱚ ᱫᱚ ᱠᱟᱹᱴᱤᱡ ᱢᱟᱱᱮ ᱠᱟᱹᱴᱤᱡ ᱴᱷᱤᱠ ᱛᱟᱸᱦᱮ ᱞᱮᱱᱠᱷᱟᱱ ᱜᱮ ᱦᱳᱭᱳᱜᱼᱟ ᱾
ᱮ ᱦᱮᱸ᱾
ᱛᱚ ᱡᱮ ᱦᱳᱭ ᱢᱟᱱᱮ ᱠᱟᱹᱴᱤᱡ ᱠᱟᱛᱷᱟ ᱫᱚ ᱟᱨᱠᱤ ᱥᱚᱡᱷᱮ ᱧᱚᱜ ᱥᱮ ᱨᱚᱠᱚᱢ ᱛᱟᱦᱮᱸ ᱫᱚᱨᱠᱟᱨ ᱜᱮ ᱟᱨᱠᱤ
ᱦᱮᱸ ᱦᱮᱸ ᱚᱱᱟ ᱠᱚ ᱫᱚᱨᱠᱟᱨ ᱜᱮ᱾
ᱫᱚᱠᱟᱨ ᱯᱮ ᱛᱚᱠᱷᱚᱱ ᱟᱛᱳ ᱟᱛᱳ ᱡᱚᱠᱷᱚᱱ ᱱᱚᱣᱟ ᱤᱭᱟᱹ ᱨᱮᱜᱮ ᱡᱚᱠᱷᱚᱱ ᱧᱟᱢᱚᱜ ᱠᱟᱱᱟ᱾ ᱟᱹᱰᱤ ᱠᱤᱪᱷᱩ ᱚᱲᱟᱜ ᱠᱚᱜᱮ ᱚᱱᱟ ᱠᱚᱜᱮ ᱡᱚᱢ ᱞᱮᱠᱷᱟᱱ ᱜᱮ ᱴᱷᱤᱠᱚᱜᱼᱟ᱾ ᱡᱟᱦᱟᱸ ᱥᱟᱨᱛᱮ ᱦᱳᱭ ᱠᱟᱱ ᱡᱤᱱᱤᱥ ᱠᱟᱱ ᱫᱚ ᱚᱱᱟ ᱠᱚ ᱡᱚᱢ ᱞᱮᱠᱷᱟᱱ ᱫᱚ ᱟᱹᱰᱤ ᱠᱤᱥᱩ ᱮᱸ ᱵᱚᱭᱚᱥ ᱠᱚ ᱦᱳᱭ ᱠᱟᱛᱮᱜ ᱨᱮᱦᱚᱸ ᱱᱤᱛᱚᱜ ᱫᱚ ᱜᱚᱝᱠᱮ ᱟᱵᱚᱱᱟᱜ ᱦᱚᱲᱢᱚ ᱫᱚ ᱦᱟᱜ, ᱤᱭᱟᱹᱭ ᱜᱮᱭᱟ ᱦᱟᱜ ᱢᱟᱱᱮ ᱱᱤᱛᱚᱜ ᱫᱚ ᱵᱟᱵᱚᱱ ᱴᱷᱤᱠᱟᱹᱭ ᱫᱟ ᱛᱚ ᱡᱚᱠᱷᱚᱱ ᱪᱚᱞᱞᱤᱥ ᱜᱟᱱ ᱯᱟᱨᱚᱢ ᱛᱟᱵᱚᱱᱟᱭ ᱜᱚᱝᱠᱮ ᱟᱹᱰᱤ ᱠᱤᱪᱷᱩ ᱜᱮ ᱦᱟᱱᱟ ᱱᱟᱣᱟ ᱛᱮ ᱜᱚᱝᱠᱮ ᱦᱚᱲᱢᱚᱭ ᱨᱳᱜ ᱟᱡᱟᱨ ᱛᱮ ᱜᱚᱝᱠᱮ ᱜᱷᱮᱨᱟᱣ ᱛᱟᱵᱚ ᱱᱟᱭ ᱦᱮᱥᱮ
ᱦᱮᱸ ᱦᱮᱸ ᱱᱤᱛᱚᱜ ᱢᱟ, ᱴᱷᱤᱠ ᱵᱷᱟᱜᱮ ᱞᱮᱠᱟ ᱜᱮ ᱦᱮᱱᱟᱜ ᱵᱚᱱᱟ ᱢᱮᱱᱠᱷᱟᱱ ᱟᱠᱟ ᱡᱚ ᱚᱱᱠᱟ ᱵᱚᱱ ᱵᱚᱭᱚᱥᱚᱜᱼᱟ᱾ ᱛᱚᱠᱷᱚᱱ ᱫᱚ ᱛᱚᱠᱷᱚᱱ ᱫᱚ ᱦᱚᱲᱢᱚ ᱨᱮ ᱟᱹᱰᱤ ᱠᱤᱪᱷᱩ ᱨᱳᱜ ᱟᱜᱩᱭᱟᱭ ᱛᱚ ᱛᱚᱠᱷᱟᱱ ᱫᱚ ᱚᱱᱟ ᱠᱷᱚᱱᱟᱜ ᱜᱮ ᱦᱮᱸ ᱦᱮᱸ᱾
ᱩᱱ ᱥᱚᱢᱚᱭ ᱩᱱ ᱥᱚᱢᱚᱭ ᱫᱚᱵᱚᱱ ᱩᱭᱦᱟᱹᱨᱟ ᱜᱚᱝᱠᱮ ᱩᱱ ᱥᱚᱢᱚᱭ ᱫᱚᱵᱚᱱ ᱩᱭᱦᱟᱹᱨᱟ ᱡᱮ ᱪᱮᱫᱟᱜ ᱵᱟᱵᱚᱱ ᱡᱚᱢ ᱞᱮᱫᱟ᱾ ᱱᱚᱝᱠᱟ ᱪᱮᱫᱟᱜ ᱡᱚᱢ ᱦᱩᱭᱮᱱᱟ ᱱᱚᱝᱠᱟ ᱪᱮᱫᱟᱜ ᱵᱚᱱ ᱡᱚᱢᱱᱟ᱾ ᱟ ᱱᱤᱛᱚᱜ ᱠᱷᱚᱡ ᱡᱩᱫᱤ ᱜᱚᱝᱠᱮ ᱴᱷᱤᱠ ᱵᱚᱱ ᱫᱚᱦᱚᱭᱟ ᱟᱹᱰᱤ ᱠᱤᱪᱷᱩ ᱟᱹᱰᱤ ᱠᱤᱪᱷᱩ ᱡᱤᱱᱤᱥ ᱜᱮ ᱟᱵᱚ ᱦᱚᱲᱢᱚ ᱨᱮ ᱛᱮ ᱟᱠᱚᱴ ᱜᱟᱱᱚᱜᱼᱟ᱾ ᱦᱮᱸᱥᱮ ᱨᱳᱜᱽ ᱟᱡᱟᱨ ᱡᱮᱱᱚ ᱵᱟᱭ ᱦᱳᱭᱳᱜ ᱢᱟ ᱞᱚᱜᱚᱱ᱾
ᱦᱮᱸ ᱦᱮᱸ ᱟᱫᱚ ᱛᱚᱠᱷᱚᱱ ᱫᱚ ᱜᱚᱝᱠᱮᱢ ᱢᱚᱱᱮᱭᱟ ᱡᱮᱻ ᱪᱮᱫᱟᱜ ᱪᱚ ᱞᱟᱦᱟ ᱛᱟᱣ ᱤᱧ ᱡᱚᱢ ᱞᱮᱜᱼᱟ᱾ ᱱᱤᱝᱠᱟᱹ ᱡᱩᱫᱤ ᱵᱟᱹᱧ ᱡᱚᱢ ᱠᱮᱭᱟ ᱱᱤᱛᱚᱜ ᱦᱚᱸ ᱟᱹᱰᱤ ᱱᱟᱯᱟᱭ ᱜᱤᱧ ᱛᱟᱦᱮᱸ ᱠᱚᱜᱼᱟ᱾ ᱟᱹᱰᱤ ᱵᱷᱟᱹᱜᱤ ᱜᱤᱧ ᱛᱟᱦᱮᱸ ᱠᱚᱜᱼᱟ ᱾
ᱟᱨ ᱜᱚᱝᱠᱮ ᱡᱤᱣᱤ ᱢᱟᱛᱚ ᱢᱤᱫᱴᱤᱱ ᱜᱮᱭᱟ ᱥᱮ ᱜᱚᱝᱠᱮ ᱟᱫᱚ ᱚᱱᱟ ᱜᱮ ᱟ ᱤᱭᱟᱹ ᱞᱟᱹᱭ ᱦᱳᱭᱳᱜ ᱠᱟᱱᱟ ᱡᱮ ᱯᱚᱛᱷᱚᱢ ᱠᱷᱚᱡ ᱜᱮ ᱡᱚᱛᱚ ᱠᱷᱚᱡ
ᱟᱭ ᱠᱟᱛᱮᱜ ᱦᱚᱸ ᱚᱝᱠᱟ, ᱟᱵᱚ ᱫᱚ ᱚᱱᱟ ᱵᱚᱱ ᱠᱚᱨᱟᱣ ᱜᱮᱭᱟ ᱥᱮ ᱡᱮ ᱟᱠᱷᱨᱤᱧ ᱠᱟᱛᱮ ᱵᱚᱱ ᱡᱚᱢ ᱫᱟ᱾
ᱡᱮ ᱵᱟᱢ ᱵᱟᱰᱟᱭ ᱛᱟᱦᱮᱸ ᱚᱝᱠᱟ ᱫᱚ ᱵᱟᱝ ᱜᱮ ᱡᱮᱢ ᱵᱟᱲᱟᱭ ᱞᱮ ᱨᱮᱦᱚᱸ ᱵᱚᱱ ᱚᱱᱟ ᱠᱚᱵᱚᱱ ᱡᱚᱢ ᱜᱮᱭᱟ ᱵᱚᱱ᱾
ᱦᱚᱭ ᱦᱚ ᱦᱚ ᱛᱟᱹᱱ ᱵᱟᱵᱚᱱ ᱠᱚᱨᱟᱣ ᱢᱟᱱ ᱱᱚᱣᱟ ᱠᱚ ᱡᱤᱱᱤᱥ᱾ ᱵᱷᱟᱜᱮ ᱟ᱾
ᱦᱮᱸ ᱦᱮᱸ ᱚᱱᱟ ᱠᱚ ᱛᱤᱱᱟᱹᱜ ᱵᱚᱱ ᱵᱚᱱᱫᱚ ᱫᱟᱲᱮᱭᱟᱜᱼᱟ᱾ ᱟᱱᱟᱹᱜ ᱤᱱᱟᱹᱜ ᱜᱮ ᱟᱵᱚᱣᱟᱜ ᱦᱚᱲᱢᱚ ᱯᱚᱠᱠᱷᱮ ᱵᱷᱟᱜᱮ, ᱤᱱᱟᱹᱜ ᱜᱮ ᱵᱷᱟᱜᱮ ᱛᱟᱦᱮᱱ ᱛᱟᱵᱚᱱᱟ ᱦᱚᱲᱢᱚ ᱠᱚ ᱨᱳᱜᱽ ᱟᱡᱟᱨ ᱠᱚ ᱩᱱᱟᱹᱜ ᱵᱟᱝ ᱦᱳᱭᱳᱜᱼᱟ ᱾
ᱵᱤᱥ ᱟᱵᱚ ᱢᱟᱦᱟ ᱟᱜ ᱟᱨ ᱡᱚᱢ ᱪᱮᱛᱟᱱ ᱨᱮ ᱡᱚᱛᱷᱚᱢ ᱠᱤᱪᱷᱩ ᱱᱤᱨᱵᱷᱚᱨ ᱛᱟᱵᱚᱱᱟᱭ ᱥᱮ᱾ ᱪᱮᱜ ᱠᱟ ᱵᱚᱱ ᱡᱚᱢᱟ ᱜᱚᱝᱠᱮ ᱚᱱᱠᱟ ᱜᱮᱵᱚᱱ ᱛᱟᱦᱮᱱᱟ ᱦᱮᱥᱮ᱾
ᱦᱮᱸ᱾
ᱚᱱᱟ ᱜᱮ ᱠᱟᱛᱷᱟ ᱫᱚ ᱟᱨᱠᱤ᱾
ᱛᱟᱦᱚᱞᱮ ᱜᱚᱝᱠᱮ ᱚᱱᱛᱮ ᱩᱞ ᱠᱚᱠᱚ ᱪᱟᱥ ᱜᱮᱭᱟ ᱥᱮ ᱵᱟᱝ ᱚᱱᱛᱮ ᱫᱚ
ᱦᱳ ᱜᱚᱝᱠᱮ ᱪᱟᱥ ᱜᱮᱭᱟ ᱠᱚ᱾
ᱟᱪᱪᱷᱟ ᱪᱮᱫ ᱠᱟ ᱛᱟᱦᱞᱮ ᱡᱮ ᱠᱚ ᱚᱱᱛᱮ?
ᱦᱮᱸ ᱜᱚᱝᱠᱮ ᱞᱟᱹᱭ ᱵᱤᱱ ᱾
ᱜᱚᱢᱠᱮ ᱞᱟᱹᱭ ᱮᱫᱟᱹᱧ ᱛᱟᱦᱞᱮ ᱚᱱᱛᱮ ᱛᱟᱦᱞᱮ ᱪᱮᱜᱠᱟ ᱩᱞ ᱠᱚ ᱥᱤᱵᱤᱞᱟ ᱛᱟᱦᱚᱞᱮ?
ᱦᱳᱭ ᱜᱚᱝᱠᱮ ᱟᱹᱰᱤ ᱜᱮ ᱥᱤᱵᱤᱞᱟ ᱜᱚᱝᱠᱮ ᱾ ᱡᱚᱢ ᱵᱟᱲᱟᱭᱮᱫ ᱜᱮᱭᱟᱞᱮ ᱦᱟᱸᱜ ᱟᱨ ᱱᱮᱛᱟᱨ ᱯᱷᱟᱥ
ᱵᱮᱨᱮᱞ ᱯᱮ ᱡᱚᱢ ᱜᱮᱭᱟ ᱥᱮ ᱵᱮᱞᱮ ᱠᱟᱛᱮᱜ ᱦᱚᱪᱚ ᱵᱮᱞᱮ ᱚᱪᱚᱣᱟᱜ-ᱟ ᱯᱮ ᱛᱟᱯᱚᱨ ᱯᱮ ᱡᱚᱢᱟ?
ᱩᱞ ᱵᱤᱞᱤ ᱫᱚ ᱢᱟᱱᱮ ᱵᱮᱞᱮ ᱠᱟᱛᱮ ᱦᱚᱸᱞᱮ ᱡᱚᱢ ᱜᱮᱭᱟ ᱟᱨ ᱦᱩᱭᱩᱜ ᱠᱟᱱᱟ ᱡᱟᱦᱟᱸ ᱵᱮᱨᱮᱞ ᱛᱤᱭᱳᱜ ᱠᱟᱛᱮᱜ ᱟᱪᱟᱨ ᱠᱚᱦᱞᱮ ᱵᱮᱱᱟᱣ ᱠᱟᱜ ᱜᱮᱭᱟ ᱦᱮᱸᱥᱮ ᱾ ᱦᱚᱸᱜᱚᱭ ᱡᱮᱢᱚᱱ ᱡᱟᱹᱯᱩᱫ ᱫᱤᱱ ᱱᱟᱜ ᱱᱤᱛᱚᱜ ᱦᱟᱸᱜ ᱡᱚᱢ ᱟᱞᱮ ᱜᱚᱝᱠᱮ ᱾
ᱟᱪᱪᱷᱟ ᱟᱪᱪᱷᱟ ᱾